ᱻ
ᱦᱮᱞᱳ
ᱦᱮᱞᱳ ᱜᱚᱢᱠᱮ ᱡᱚᱦᱟᱨ ᱜᱮ
ᱦᱮᱸ ᱜᱚᱝᱠᱮ ᱡᱚᱦᱟᱨ ᱵᱟᱲᱟᱭ ᱜᱮ
ᱜᱚᱢᱠᱮ ᱱᱟᱯᱟᱭ ᱵᱟᱲᱟ ᱜᱮ
ᱦᱮᱸ ᱜᱚᱝᱠᱮ ᱟᱞᱮ ᱠᱚᱫᱚ ᱱᱟᱯᱟᱭ ᱵᱟᱲᱟᱭ ᱜᱮᱭᱟ ᱟᱯᱮ ᱠᱚᱜᱮ ᱚᱠᱟᱞᱮᱠᱟ ᱾ ᱦᱮᱸ ᱜᱚᱢᱠᱮ ᱟᱞᱮ ᱠᱚᱫᱚ ᱱᱟᱯᱟᱭ ᱵᱟᱲᱟ ᱜᱮᱭᱟᱯᱮ ᱟᱪᱪᱷᱟ ᱱᱟᱯᱟᱭ ᱵᱚᱱ ᱛᱟᱦᱮᱸ ᱞᱮᱱᱠᱷᱟᱡ ᱜᱮ
ᱟᱞᱮ ᱦᱚᱸ ᱱᱟᱯᱟᱭ ᱜᱮ ᱜᱚᱢᱠᱮ᱾
ᱛᱟᱯᱚᱨᱮ ᱜᱚᱝᱠᱮ ᱪᱮᱫ ᱪᱤᱠᱟᱭ ᱦᱩᱭᱩᱜ ᱠᱟᱱᱟ ᱛᱟᱦᱞᱮ? ᱪᱤᱠᱟ ᱫᱚ ᱥᱮᱨᱚᱠᱚᱢ ᱠᱤᱪᱷᱩ ᱫᱚ ᱵᱟᱝ ᱜᱚᱝᱠᱮ ᱚᱲᱟᱜ ᱠᱚᱨᱮ ᱜᱮ ᱱᱤᱛᱚᱜ ᱫᱚᱞᱤᱧ
ᱟᱪᱪᱷᱟ ᱟᱪᱪᱷᱟ, ᱛᱟᱨᱯᱚᱨ ᱠᱟᱹᱢᱤ ᱵᱟᱲᱟ ᱠᱚ
ᱠᱟᱹᱢᱤ ᱵᱟᱲᱟ ᱠᱚᱫᱚ ᱜᱚᱝᱠᱮ ᱥᱮᱨᱚᱠᱚᱢ ᱫᱚ ᱟᱹᱣᱨᱤ ᱪᱟᱹᱞᱩᱜᱼᱟ᱾ ᱛᱚ ᱱᱟᱦᱟᱜ ᱪᱟᱹᱞᱩ ᱦᱤᱡᱩᱜᱼᱟ ᱱᱟᱦᱟᱜ ᱠᱚᱭᱮᱠ ᱫᱤᱱ ᱯᱚᱨᱮ ᱠᱮᱵᱚᱞ ᱦᱟᱸᱜ ᱠᱷᱮᱛ ᱠᱚᱫᱚ ᱦᱟᱸᱜ ᱥᱤ ᱥᱤ ᱠᱚ ᱫᱷᱩᱨᱟᱹᱣ ᱠᱟᱱᱟ᱾
ᱟᱪᱪᱷᱟ ᱟᱪᱪᱷᱟ ᱦᱮᱸᱛᱚ᱾
ᱟᱨ ᱠᱤᱪᱷᱩᱴᱟ ᱫᱚ ᱢᱟᱱᱮ ᱦᱚᱸᱜᱼ ᱱᱟ ᱫᱟᱜ ᱠᱟᱨᱚᱱ ᱛᱮ ᱦᱟᱸᱜ ᱤᱭᱟᱹ ᱧᱚᱜ ᱠᱟᱱᱟ ᱛᱚ ᱫᱟᱜ ᱦᱚᱸ ᱵᱟᱭ ᱫᱟᱜ ᱠᱟᱫᱟ ᱟᱫᱚ ᱫᱟᱜ ᱞᱮᱠᱷᱟᱡ ᱜᱮ ᱱᱟᱦᱟᱜ ᱠᱚ ᱮᱦᱚᱵᱟ ᱱᱟᱦᱟᱜ
ᱦᱮᱸ ᱴᱷᱤᱠ ᱴᱷᱤᱠ᱾
ᱛᱚ ᱜᱚᱝᱠᱮ ᱟᱯᱮ ᱥᱮᱪ ᱜᱮ ᱪᱮᱫᱠᱟ ᱠᱟᱹᱢᱤ ᱠᱚᱫᱚ?
ᱟᱞᱮ ᱥᱮᱫ ᱦᱩᱸ ᱦᱩᱸ ᱚᱱᱛᱮ ᱫᱟᱜ ᱠᱚᱦᱟᱸᱜ ᱟᱹᱣᱲᱤᱭᱟᱜᱼᱟ ᱦᱟᱸᱜ ᱛᱚᱞᱟ ᱠᱚᱦᱚᱸ ᱜᱤᱲᱤ ᱵᱟᱲᱟ ᱠᱚᱦᱚᱸ ᱟᱹᱣᱲᱤᱭᱟᱜᱼᱟ ᱦᱟᱸᱜ᱾ ᱛᱚ ᱜᱤᱲᱤ ᱵᱟᱲᱟ ᱦᱩᱭᱩᱜᱼᱟ ᱦᱟᱸᱜ ᱫᱟᱜ ᱠᱚ ᱧᱟᱢ ᱞᱮᱱᱠᱷᱟᱱ ᱜᱮ ᱛᱚᱞᱟ ᱠᱚᱫᱚ ᱜᱤᱰᱤ ᱦᱩᱭᱩᱜᱼᱟ᱾
ᱟᱞᱮ ᱥᱮᱫ ᱫᱚ ᱜᱤᱰᱤ ᱵᱟᱲᱟ ᱠᱚᱫᱚ ᱦᱩᱭ ᱵᱟᱲᱟᱭᱱᱟ ᱱᱟᱦᱜ ᱟᱫᱚ ᱱᱟᱜ ᱚᱱᱟ ᱫᱟᱜ ᱤᱭᱟᱹ ᱛᱮᱜᱮ ᱠᱤᱪᱷᱩᱴᱟ ᱤᱭᱟᱹ ᱧᱚᱜ ᱠᱟᱱᱟ ᱦᱟᱸᱜ
ᱟᱪᱪᱷᱟ ᱟᱪᱪᱷᱟ᱾
ᱜᱚᱝᱠᱮ ᱥᱤᱛᱩᱝ ᱡᱟᱹᱯᱩᱫ ᱚᱠᱟ ᱞᱮᱠᱟ?
ᱥᱤᱛᱩᱝ ᱡᱟᱹᱯᱩᱫ ᱫᱚ ᱪᱮᱫ ᱜᱚᱝᱠᱮ ᱢᱟᱱᱮ ᱯᱮ ᱯᱩᱱ ᱫᱤᱱ ᱞᱟᱦᱟ ᱨᱮᱫᱚ ᱱᱟᱦᱟᱜ ᱟᱹᱰᱤ ᱡᱳᱨ ᱜᱮ ᱥᱤᱛᱩᱝ ᱫᱚ ᱵᱟᱝ ᱢᱟᱱᱮ ᱫᱟᱜ ᱵᱟᱲᱟ ᱞᱮᱜᱼᱟ ᱟᱫᱚ ᱠᱚᱭᱮᱠᱴᱟ ᱫᱤᱱ ᱠᱷᱚᱱᱟᱜ ᱫᱚ ᱵᱟᱨ ᱫᱤᱱ ᱜᱟᱱ ᱱᱟᱦᱟᱜ ᱦᱩᱭᱩᱜ ᱠᱟᱱᱟ ᱟᱫᱚ ᱟᱹᱰᱤ ᱡᱳᱨᱜᱮᱭ ᱥᱤᱛᱩᱝᱫᱟ ᱱᱤᱛᱚᱜ ᱛᱚ ᱟᱨᱦᱚᱸ ᱵᱩᱡᱷᱟᱹᱜ ᱠᱟᱱᱟ ᱡᱮ ᱵᱤ ᱠᱮᱞ ᱦᱩᱭᱛᱮ ᱦᱩᱭᱛᱮᱜᱮ ᱱᱟᱦᱟᱸᱜ ᱟᱨᱦᱚᱸᱭ ᱫᱟᱜ ᱟᱥᱮ ᱱᱟᱦᱟᱸᱜ ᱮ ᱪᱤᱠᱟᱭᱟ ᱱᱟᱦᱟᱸᱜ
ᱛᱚ ᱚᱱᱟ ᱠᱷᱟᱹᱛᱤᱨ ᱛᱮᱜᱮ ᱱᱷᱟᱜ ᱛᱷᱚᱲᱟ ᱜᱟᱱ ᱡᱩᱫᱟᱹ ᱧᱚᱜ ᱟᱹᱭᱠᱟᱹᱜ ᱠᱟᱱᱟ ᱟᱨᱠᱤ ᱢᱳᱥᱩᱢ ᱠᱚᱦᱚᱸ,
ᱛᱚ ᱟᱯᱮ ᱥᱮᱫ ᱜᱮ-ᱱᱷᱟᱜ ᱪᱮᱫ ᱠᱟ?
ᱟᱞᱮ ᱥᱮᱫ ᱦᱚᱸ ᱚᱱᱠᱟ ᱫᱷᱟᱨᱟ ᱜᱮ, ᱫᱚᱢᱮ ᱥᱤᱛᱩᱝᱼᱼ ᱠᱟᱱᱟ ᱱᱚᱜ-ᱚᱭ ᱱᱩᱱᱟᱹᱜ ᱩᱫᱜᱟᱹᱨ ᱠᱟᱱᱟ ᱦᱟᱸᱜ, ᱫᱚᱢᱮ ᱡᱟᱹᱥᱛᱤ ᱜᱮ, ᱧᱚᱜ ᱥᱤᱛᱩᱝ ᱵᱮᱲᱟ ᱵᱚᱱ ᱥᱤ ᱜᱚᱢᱠᱮ ᱫᱚᱢᱮ ᱜᱮ ᱡᱟᱹᱲ ᱠᱟᱜᱟᱭ᱾
ᱦᱳᱭ-ᱦᱳᱭ, ᱟᱫᱚ ᱜᱚᱝᱠᱮ ᱱᱷᱟᱜ ᱫᱚ ᱪᱤᱫ ᱠᱟ ᱦᱩᱭᱩᱜ ᱠᱟᱱᱟ ᱱᱷᱟᱜ ᱫᱟᱜ ᱵᱟᱲᱟ ᱞᱮᱠᱟ ᱜᱤ ᱛᱷᱚᱲᱟ ᱜᱟᱱᱼᱼ ᱠᱟᱹᱢᱤ ᱠᱚᱫᱚ ᱱᱷᱟᱜ ᱥᱴᱟᱴᱚᱜ-ᱟ, ᱟᱫᱚ ᱦᱚᱲ ᱦᱚᱸ ᱚᱱᱟ ᱜᱮᱠᱚ ᱠᱷᱚᱡᱚᱜ ᱠᱟᱱᱟ ᱡᱮ ᱫᱟᱜ ᱵᱟᱲᱟ ᱞᱮᱠᱷᱟᱡ ᱜᱮᱼᱼ
ᱟᱹᱰᱤ ᱛᱮᱜᱮ ᱱᱟᱯᱟᱭ ᱠᱚᱫᱚ ᱵᱟ, ᱦᱩᱸ
ᱟᱫᱚ ᱱᱤᱛᱚᱜ ᱫᱚ ᱪᱮᱫ ᱠᱟᱭᱫᱟ ᱱᱟᱜ ᱥᱮᱨᱢᱟ ᱜᱮ ᱱᱟᱜ,
ᱚ-ᱦᱚᱭ
ᱟᱫᱚ ᱜᱚᱝᱠᱮ ᱟᱯᱮ ᱥᱮᱫ ᱫᱚ ᱢᱟᱱᱮ ᱥᱟᱠᱥᱚᱵᱡᱤ ᱠᱚᱫᱚ ᱱᱷᱟᱜ ᱪᱟᱥ ᱵᱟᱲᱟᱭ ᱦᱩᱭᱩᱜ ᱠᱟᱱᱟ ᱥᱮ ᱵᱟᱝ ᱱᱷᱟᱜ?
ᱦᱮᱸ ᱟᱞᱮᱥᱮᱫ ᱫᱚ ᱥᱟᱠᱷ-ᱥᱚᱵᱡᱤ ᱠᱚᱫᱚ ᱜᱚᱞᱛᱮ ᱱᱮᱛᱟᱨ ᱫᱚᱼᱼ
ᱦᱩ ᱦᱩᱸ,
ᱪᱟᱥ ᱫᱚ ᱵᱟᱝ ᱦᱩᱭᱩᱜ ᱜᱮᱭᱟ, ᱥᱟᱠᱥ-ᱥᱚᱵᱡᱤ ᱠᱚᱫᱚ ᱚᱱᱮ ᱟᱞᱩ ᱛᱮᱫ᱾ ᱠᱟᱹᱴᱤᱡ ᱦᱳᱭᱩᱜ ᱜᱮᱭᱟ ᱟᱨ ᱮᱢᱱᱤ ᱮᱴᱟᱜ ᱠᱤᱪᱷᱩ ᱫᱚ ᱡᱚᱢ ᱞᱮᱠᱟ ᱚᱲᱟᱜ ᱡᱚᱢ ᱞᱮᱠᱟ ᱪᱟᱥ ᱦᱩᱭᱩᱜ ᱜᱮᱭᱟ᱾
ᱚᱸ ᱟᱪᱪᱷᱟ-ᱟᱪᱪᱷᱟ ᱡᱟᱭᱦᱳᱠ ᱱᱷᱟᱜ ᱚᱲᱟᱜ ᱠᱚᱨᱮᱱᱟᱜ ᱡᱚᱢ ᱵᱟᱲᱟ ᱜᱮ ᱦᱩᱭ ᱞᱮᱱᱼᱼ ᱟᱞᱤᱱᱟᱜ ᱯᱩᱭᱥᱟᱹ ᱠᱚ ᱠᱷᱚᱨᱪᱟ ᱵᱟᱧᱪᱟᱜ-ᱟ᱾
ᱦᱮᱸ ᱜᱚᱝᱠᱮ ᱡᱚᱛᱷᱟᱛ ᱠᱟᱛᱷᱟ ᱵᱮᱱ ᱢᱮᱱ ᱟᱠᱟᱫᱟ᱾
ᱦᱮ ᱟᱨ ᱵᱟᱠᱟᱱᱡ ᱱᱟᱜ ᱡᱮᱠᱳᱱᱳ ᱡᱤᱱᱤᱥ ᱜᱮ ᱡᱮ ᱫᱟᱢ ᱠᱟᱱᱟ ᱾ ᱩᱱᱟᱹᱜ ᱫᱚ ᱯᱩᱭᱥᱟᱹ ᱴᱩᱭᱥᱟᱹ ᱦᱚᱸ ᱵᱟᱝ ᱤᱭᱟᱹᱜ ᱠᱟᱱᱟ ᱦᱟᱸᱜ ᱛᱚ ᱜᱚᱝᱠᱮ ᱢᱮᱱᱮᱜ ᱞᱤᱧ ᱟᱯᱮ ᱥᱮᱫ ᱫᱚ ᱢᱟᱱᱮ ᱵᱩᱨᱩ ᱫᱤᱥᱚᱢ ᱠᱟᱱᱟ ᱥᱮ ᱱᱤᱝᱠᱟ
ᱵᱟᱝ ᱜᱚᱝᱠᱮ ᱟᱞᱮ ᱥᱮᱫ ᱫᱚ ᱵᱤᱞᱟᱹᱛ ᱫᱤᱥᱚᱢ
ᱟᱪᱷᱟ
ᱜᱚᱢᱠᱮ ᱟᱞᱤᱧ ᱥᱮᱱ
ᱟᱹᱞᱤᱧ ᱥᱮᱫ ᱦᱚᱸ ᱱᱤᱝᱠᱟ ᱤᱭᱟᱹ ᱫᱤᱥᱚᱢ ᱠᱟᱱ ᱜᱮᱭᱟ ᱟᱯᱮ ᱞᱮᱠᱟᱜᱮ ᱢᱟᱱᱮ ᱵᱩᱨᱩ ᱠᱚᱫᱚ ᱱᱟᱦᱟᱜ ᱵᱟᱹᱱᱩᱜᱼᱟ
ᱚ ᱵᱤᱨ ᱫᱤᱥᱚᱢ ᱠᱚ
ᱵᱤᱨ ᱫᱚ ᱢᱮᱱᱟᱜ ᱜᱮᱭᱟ ᱜᱚᱝᱠᱮ ᱛᱚ ᱥᱮᱨᱚᱠᱚᱢ ᱵᱤᱨ ᱫᱚ ᱵᱟᱹᱱᱩᱜᱼᱟ ᱱᱟᱦᱟᱜ ᱪᱷᱳᱴᱳ ᱢᱚᱴᱳ ᱵᱤᱨ ᱢᱮᱱᱟᱜᱼᱟ ᱾
ᱟᱪᱷᱟ ᱟᱞᱮ ᱥᱮᱫ ᱦᱚᱸ ᱜᱚᱢᱠᱮ ᱚᱱᱟ ᱫᱚ ᱵᱟᱱᱩᱜ ᱫᱚ
ᱢᱟᱱᱮ ᱫᱟᱠᱟᱭ ᱵᱟᱲᱟᱭ ᱞᱟᱹᱜᱤᱫ ᱫᱚ ᱦᱟᱜ ᱥᱟᱦᱟᱱ ᱠᱚᱫᱚ ᱱᱟᱜ ᱚᱸᱰᱮ ᱠᱷᱚᱱᱟᱜ ᱜᱮᱵᱮᱱ ᱧᱟᱢ ᱩᱰᱩ ᱫᱟᱲᱮᱭᱟᱜᱼᱟ ᱾ ᱚᱱᱮ ᱚᱱᱠᱟᱱᱟᱜ ᱢᱮᱱᱟᱜᱼᱟ ᱾ ᱢᱟᱱᱮ ᱡᱟ ᱟᱹᱰᱤ ᱞᱟᱹᱴᱩ ᱢᱟᱺᱡᱷᱤ ᱫᱚ ᱱᱟᱦᱟᱜ ᱵᱟᱹᱱᱩᱜᱼᱟ
ᱦᱚᱸ, ᱦᱩᱸ ᱛᱟᱨᱯᱚᱨᱮ ᱜᱚᱝᱠᱮ ᱦᱩᱞ ᱢᱟᱦᱟ ᱤᱫᱤ ᱠᱟᱛᱮᱜ ᱥᱟᱯᱲᱟᱣ ᱚᱠᱟᱞᱮᱠᱟ ᱦᱩᱭ ᱟᱠᱟᱱᱟ
ᱥᱟᱯᱲᱟᱣ ᱫᱚ ᱱᱟᱦᱟᱜ ᱟᱹᱰᱤ ᱤᱭᱟᱹ ᱫᱚ ᱵᱟᱝ ᱦᱩᱭ ᱠᱟᱱᱟ ᱱᱟᱜ ᱟᱫᱚ ᱾ ᱱᱚᱸᱰᱮ ᱢᱟ ᱦᱟᱜ ᱜᱚᱢᱠᱮ ᱟᱹᱰᱤ ᱡᱚᱢ ᱡᱚᱢᱟ ᱫᱚ ᱵᱟᱝ ᱦᱩᱭ ᱵᱟᱲᱟᱜᱼᱟ ᱛᱚ ᱠᱷᱟᱹᱞᱤ ᱯᱩᱡᱟᱹ ᱯᱟᱦᱴᱟ ᱠᱟᱛᱮ ᱛᱮᱫ ᱠᱚ ᱵᱟᱹᱜᱤᱼᱟ ᱟᱨ ᱛᱷᱚᱲᱟ ᱠᱟᱹᱴᱤᱡ ᱢᱚᱡᱟ ᱯᱷᱩᱴᱵᱚᱞ ᱠᱷᱮᱞ ᱠᱚ ᱫᱚᱦᱚ ᱠᱟᱜᱼᱟ ᱱᱟᱦᱟᱜ ᱛᱚ ᱚᱱᱟ ᱠᱚᱜᱮ ᱱᱟᱦᱟᱜ ᱱᱤᱭᱟᱹ ᱥᱟᱡᱽ ᱥᱟᱯᱲᱟᱣ ᱦᱩᱭ ᱠᱟᱱᱟ ᱱᱤᱭᱟᱹ ᱵᱟᱨ ᱫᱚ ᱦᱟᱜ ᱟᱫᱚ ᱪᱮᱫ ᱦᱩᱭᱩᱜ ᱠᱟᱱᱟ ᱾
ᱟᱪᱷᱟ
ᱟᱯᱮ ᱥᱮᱫ ᱜᱮ ᱚᱠᱟᱞᱮᱠᱟ ᱵᱟᱝᱠᱚ ᱢᱟᱱᱟᱣ ᱜᱚᱝᱠᱮ ᱾
ᱟᱞᱮ ᱥᱮᱫ ᱦᱚᱸ ᱚᱱᱠᱟᱜ ᱜᱮ ᱜᱚᱝᱠᱮ ᱛᱮᱢᱚᱱ ᱮᱠᱴᱟ ᱚᱱᱠᱟ ᱥᱟᱯᱲᱟᱣ ᱫᱚ ᱵᱟᱹᱱᱩᱜ ᱟᱠᱟᱫᱟ ᱦᱟᱸᱜ
ᱦᱩᱸ
ᱚᱱᱠᱟᱱᱟᱜ ᱯᱨᱳᱜᱨᱟᱢ ᱠᱚ ᱟᱨᱠᱤ ᱚᱱᱟ ᱤᱫᱤᱠᱟ ᱠᱟᱛᱮᱜ ᱚᱱᱠᱟᱱᱟᱜ ᱯᱨᱳᱜᱨᱟᱢ ᱠᱚᱫᱚ ᱥᱟᱯᱲᱟᱣ ᱫᱚ ᱵᱟᱹᱱᱩᱜ ᱟᱠᱟᱫᱟ ᱾
ᱟᱪᱪᱷᱟ ᱟᱪᱪᱷᱟ ᱻ ᱛᱚ ᱱᱤᱛᱚᱜ ᱫᱚ ᱦᱟᱸᱜ ᱚᱱᱟ ᱯᱷᱩᱴᱵᱚᱞ ᱠᱷᱮᱞᱳᱰ ᱜᱮ ᱟᱨ ᱡᱚᱠᱷᱚᱱ ᱢᱤᱫᱵᱟᱨ ᱠᱟᱛᱷᱟ ᱠᱚ ᱵᱟᱠᱷᱮᱲ ᱵᱟᱲᱟ ᱠᱟᱛᱮᱫ ᱦᱟᱸᱜ ᱛᱷᱚᱲᱟ ᱜᱟᱱ ᱵᱟᱨ ᱟᱠᱷᱲᱟ ᱫᱚ ᱵᱟᱝ ᱯᱮ ᱟᱠᱷᱲᱟ ᱜᱟᱱ ᱠᱚ ᱱᱟᱦᱟᱜ ᱚᱸᱰᱮ ᱜᱮᱠᱚ ᱮᱱᱮᱡᱼᱟ ᱦᱟᱸᱜ ᱤᱱᱟᱹᱜᱮ ᱛᱩᱢᱫᱟᱜ ᱴᱟᱢᱟᱠ ᱠᱚ ᱱᱤᱭᱟ ᱟᱨ ᱵᱟᱠᱷᱟᱡ ᱫᱚ ᱱᱟᱦᱟᱜ ᱥᱮᱨᱚᱠᱚᱢ ᱠᱤᱪᱷᱩ ᱥᱟᱜ ᱥᱟᱯᱲᱟᱣ ᱠᱚᱫᱚ ᱵᱟᱹᱱᱩᱜᱼᱟ ᱱᱤᱭᱟᱹ ᱨᱮᱜᱮᱦᱟᱜ ᱾
ᱚᱻ ᱵᱟᱱᱩᱜ ᱟᱠᱟᱫᱟ, ᱦᱩᱸ ᱻ
ᱟᱨ ᱠᱤᱪᱷᱩᱴᱟ ᱢᱟᱱᱮ ᱫᱤᱠᱩ ᱪᱷᱟᱹᱛᱤᱠ ᱡᱟᱹᱛ ᱢᱮᱱᱟᱜ ᱠᱚᱣᱟ ᱛᱚ ᱟᱫᱚ ᱩᱱᱠᱩ ᱠᱚ ᱛᱷᱚᱲᱟ ᱜᱟᱱ ᱢᱟᱱᱮ ᱠᱚ ᱤᱭᱟᱹ ᱧᱚᱜᱚᱜᱼᱟ ᱱᱟᱦᱟᱜ ᱟᱫᱚ ᱚᱱᱟ ᱠᱷᱟᱹᱛᱤᱨ ᱛᱮ ᱱᱟᱦᱟᱜ ᱟᱹᱰᱤ ᱡᱟᱹᱥᱛᱤ ᱫᱚ ᱾ ᱵᱟᱹᱱᱩᱜᱼᱟ
ᱦᱳᱭ ᱦᱳᱭ ᱮᱠᱫᱚᱢ ᱜᱮ
ᱦᱮᱸ ᱛᱟᱦᱚᱞᱮ ᱜᱚᱢᱠᱮ ᱟᱯᱮ ᱥᱮᱫ ᱫᱚ ᱱᱟᱦᱟᱸᱜ ᱫᱟᱜ ᱠᱚᱫᱚ ᱠᱟᱹᱴᱤᱡᱼᱼ ᱦᱟᱨᱚᱱ ᱧᱚᱜ ᱜᱮᱭᱟ ᱥᱮ ᱪᱮᱜ?
ᱚᱸᱦ, ᱩᱸ ᱟᱨ ‌ᱢᱤᱫ‌ ᱫᱷᱟᱣ ᱞᱟᱹᱭ ᱵᱮᱱ ᱜᱚᱝᱼᱼ
ᱢᱮᱱᱮᱫ ᱠᱟᱱ ᱞᱤᱧ ᱟᱯᱮ ᱥᱮᱫ ᱫᱚ ᱟᱨᱠᱤ ᱧᱩ ᱫᱟᱜ ᱠᱚᱫᱚ ᱠᱟᱹᱴᱤᱡ ᱦᱟᱨᱚᱱ ᱧᱚᱜ ᱜᱮᱭᱟ ᱥᱮ ᱪᱮᱫ
ᱮᱫᱟᱜ ᱠᱚᱫᱚ ᱢᱚᱴᱟᱢᱩᱴᱤ ᱟᱞᱮ ᱥᱮᱫ ᱫᱚ ᱚ ᱧᱩ ᱮᱠᱫᱚᱢ ᱜᱮ ᱵᱟᱝ ᱤᱭᱟᱹ ᱧᱩ ᱫᱟᱜ ᱠᱚᱫᱚ ᱮᱵᱮᱞᱮᱵᱮᱞ ᱢᱮᱱᱟᱜ ᱟᱠᱟᱫᱟ
ᱦᱮᱸ ᱵᱟᱝ ᱱᱟ ᱠᱤᱪᱷᱩ ᱴᱟᱭᱤᱢ ᱫᱚ ᱱᱟᱦᱟᱸᱜ ᱛᱷᱚᱲᱟ ᱜᱟᱱ ᱥᱚᱴ ᱧᱚᱜᱚᱜᱼᱟ ᱛᱚ ᱫᱟᱜ ᱠᱚᱫᱚ ᱦᱟᱜ ᱵᱟᱝ ᱩᱰᱩᱠᱚᱜᱼᱟ ᱴᱮᱵᱮᱞ ᱠᱚᱨᱮ ᱦᱚᱸ ᱥᱮ ᱡᱟᱦᱟᱱᱟᱜ ᱤᱭᱟᱹ ᱠᱚᱨᱮᱱᱟᱜ ᱦᱚᱸ
ᱦᱮᱸ ᱟᱞᱮᱥᱮᱫ ᱫᱚ ᱫᱟᱜ ᱠᱚᱫᱚ ᱚᱵᱷᱟᱵ ᱫᱚ ᱵᱟᱹᱱᱩᱜ ᱟᱠᱟᱫᱟᱠᱮ ᱫᱟᱜ ᱠᱚᱫᱚ ᱢᱚᱴᱟᱢᱩᱴᱤ ᱴᱷᱤᱠ
ᱦᱩᱸ ᱟᱪᱷᱟ ᱢᱟ ᱴᱷᱤᱠ ᱛᱟᱦᱮᱸ ᱞᱮᱱ ᱠᱷᱟᱱ ᱜᱮ ᱱᱟᱦᱟᱜ ᱵᱷᱟᱞᱮ ᱦᱩᱭ ᱠᱚᱜᱼᱟ ᱾
ᱦᱩᱸ ᱦᱮᱸ ᱦᱩᱸ ᱫᱟᱜ ᱠᱚᱫᱚ ᱫᱚᱢᱮ ᱜᱮ ᱥᱚᱝᱠᱚᱴ ᱜᱮᱭᱟ ᱥᱮ ᱪᱮᱫ
ᱵᱟᱝ ᱜᱚᱝᱠᱮ ᱟᱞᱮ ᱥᱮᱫ ᱫᱚ ᱫᱟᱜ ᱠᱚᱨᱮ ᱱᱟᱜ ᱫᱚᱼᱼ ᱥᱮ ᱨᱚᱠᱚᱢ ᱥᱚᱝᱠᱮᱴ ᱫᱚ ᱵᱟᱹᱱᱩᱜ-ᱟ ᱛᱚ ᱠᱷᱟᱹᱞᱤ ᱢᱤᱜ ᱰᱮᱲ ᱢᱟᱥ ᱜᱤ‌ ᱛᱷᱚᱲᱟ ᱠᱟᱹᱴᱤᱡᱼᱼ ᱦᱟᱨᱚᱱ ᱧᱚᱜ ᱜᱮᱭᱟ ᱛᱚ ᱪᱮᱜ ᱠᱟ ᱚᱱᱟ ᱫᱚ ᱢᱟᱱᱮ ᱤᱢᱱᱤ ᱡᱮᱢᱚᱱᱼᱼ ᱢᱟᱴᱴᱩ ᱠᱚᱨᱮ ᱚᱱᱟ ᱠᱚᱨᱮ ᱫᱚ ᱱᱟᱦᱟᱸᱜ ᱩᱰᱩᱜᱠᱚᱜ ᱜᱮᱭᱟ ᱱᱟᱦᱟᱸᱜ ᱢᱚᱴᱚᱨ ᱢᱟᱨᱥᱟᱞ ᱠᱚᱛᱮ ᱫᱚ ᱟᱨ ᱱᱮᱠᱟ ᱱᱤ ᱱᱤᱭᱟᱹ ᱴᱤᱵᱩᱞ ᱠᱚᱨᱮ ᱫᱚ ᱱᱟᱦᱟᱸᱜᱼᱼ ᱠᱟᱹᱴᱤᱡ ᱦᱟᱨᱚᱱ ᱧᱚᱜ ᱜᱮᱭᱟ᱾ ᱰᱷᱚᱠᱚᱡ ᱵᱟᱲᱟ ᱠᱚᱫᱚ ᱱᱟᱦᱟᱸᱜ ᱟᱹᱰᱤ ᱠᱚᱥᱴᱚ ᱜᱤ ᱱᱟᱦᱟᱸᱜ ᱜᱮᱭᱟ᱾
ᱚ ᱟᱪᱷᱟ ᱟᱪᱷᱟ᱾
ᱟᱨ ᱵᱟᱠᱷᱟᱡ ᱫᱚ ᱥᱮ ᱨᱚᱠᱚᱢ ᱫᱚ ᱦᱟᱨᱚᱱ ᱫᱚ ᱵᱟᱹᱱᱩᱜ-ᱟ ᱟᱨ ᱠᱤ᱾
ᱦᱩᱸ ᱴᱷᱮᱠ᱾
ᱜᱚᱝᱠᱮ ᱛᱟᱦᱚᱞᱮ ᱛᱩᱯᱩ ᱵᱟᱲᱟ ᱠᱚ ᱫᱚ ᱦᱚᱭᱮᱱ ᱛᱟᱵᱮᱱᱟ ᱥᱮᱼᱼ
ᱵᱟᱝ ᱜᱚᱝᱠᱮ ᱛᱩᱯᱩ ᱵᱟᱲᱟ ᱴᱟᱭᱤᱢ ᱫᱚ ᱱᱟᱦᱟᱸᱜ ᱦᱩᱭ ᱦᱮᱡ ᱠᱟᱱᱟ ᱟᱫᱚᱼᱼ ᱛᱤᱦᱤᱧ ᱫᱚ ᱵᱚᱞᱮ ᱫᱚ ᱱᱟᱦᱟᱸᱜ ᱛᱷᱚᱲᱟ ᱠᱟᱹᱴᱤᱡ ᱫᱤᱨᱤ ᱧᱚᱜ ᱜᱮ ᱛᱩᱯᱩ ᱦᱩᱭᱩᱜ-ᱟ ᱪᱮᱫᱟᱜ ᱥᱮ ᱟᱹᱰᱤ ᱡᱟᱹᱥᱛᱤ ᱜᱚᱨᱢᱤ ᱤᱭᱠᱟᱹᱜ ᱠᱟᱱᱟ ᱛᱚ ᱚᱱᱟ ᱠᱷᱟᱼᱼ ᱛᱤᱨ ᱛᱮᱫᱚᱼᱼ
ᱫᱤᱨᱤ ᱧᱚᱜᱚᱜ-ᱟ ᱱᱟᱦᱟᱸᱜ ᱵᱤᱠᱟᱹᱞ ᱵᱤᱠᱟᱹᱞ ᱴᱟᱭᱤᱢ ᱥᱮᱜ᱾
ᱦᱮᱸ ᱦᱩᱸ᱾
ᱢᱚ ᱱᱚᱥᱛᱚ ᱵᱟᱲᱟ ᱫᱚ ᱚᱱᱠᱟ ᱦᱩᱭ ᱠᱟᱱᱟ ᱵᱤᱠᱟᱹᱞ ᱴᱟᱭᱤᱢ ᱥᱮᱜ ᱟᱫᱚ ᱱᱟᱦᱟᱸᱜ ᱚᱠᱟ ᱞᱮᱠᱟᱜ ᱠᱟᱱᱟ ᱦᱟᱸᱜ?
ᱪᱮᱜ ᱵᱤᱱᱰᱟᱹ ᱠᱚ ᱫᱚᱱ ᱛᱮ?
ᱢᱮᱱ ᱫᱟᱞᱤᱧ ᱡᱮ ᱚᱱᱟ ᱫᱩᱯᱩᱜ ᱵᱟᱲᱟ ᱠᱚᱫᱚ ᱱᱟᱦᱟᱸᱜ ᱵᱤᱠᱟᱹᱞ ᱴᱟᱭᱤᱢ ᱥᱮᱜ ᱜᱤ ᱢᱚᱱᱚᱥᱛᱚ ᱵᱟᱲᱟ ᱦᱩᱭ ᱠᱟᱱᱟ᱾ ᱠᱤᱪᱷᱩ ᱴᱟᱜ ᱯᱷᱩᱴᱵᱚᱞ ᱠᱚ ᱥᱮ ᱛᱷᱚᱲᱟ ᱜᱟᱱ ᱤᱭᱟᱹ ᱥᱮᱡ ᱜᱟᱹᱛᱤ ᱵᱟᱲᱟ ᱠᱟᱛᱮᱜ ᱱᱟᱦᱟᱸᱜ᱾ ᱛᱟᱨᱯᱚᱨᱮ᱾
ᱦᱮᱸ᱾
ᱛᱟᱨᱯᱚᱨᱮ ᱚᱱᱛᱮ ᱠᱟᱢᱤ ‌ᱠᱟᱪᱷᱮ ᱱᱤᱛᱚᱜ ᱫᱚ ᱪᱮᱫ ᱠᱚ ᱦᱩᱭᱩᱜ ᱠᱟᱱᱟ?
ᱪᱤᱜ ᱵᱮᱱ ᱢᱮᱱ ᱠᱮᱜ-ᱟ ᱜᱚᱝᱠᱮ?
ᱜᱚᱝᱠᱮ ᱞᱟᱹᱭ ᱫᱟᱹᱞᱤᱧ ᱠᱟᱢᱤ ᱠᱟᱪᱷ ᱠᱚ ᱛᱟᱦᱚᱞᱮ ᱨ ᱪᱮᱫ ᱠᱚ ᱦᱳᱭᱳᱜ ᱠᱟᱱᱟ?
ᱠᱟᱹᱢᱤ ᱠᱟᱡᱽ ᱫᱚ ᱱᱟᱦᱸᱟᱜ ᱱᱤᱭᱟᱹ ᱜᱷᱟᱹᱲᱤᱡ ᱛᱮᱫᱚ ᱚᱱᱠᱟ ᱥᱮ ᱨᱚᱠᱚᱢ ᱠᱤᱪᱷᱩ ᱫᱚ ᱵᱟᱹᱱᱩᱜ-ᱟ ᱜᱚᱝᱠᱮ ᱚᱲᱟᱜ ᱠᱚᱨᱮ ᱜᱮ ᱱᱟᱦᱟᱸᱜ ᱟᱫᱚ ᱠᱮᱵᱚᱞ ᱢᱤᱫ ᱵᱟᱨ ᱢᱤᱫ ᱵᱟᱨ ᱠᱚ ᱫᱚ ᱱᱟᱦᱟᱸᱜ ᱥᱤ ᱵᱟᱲᱟᱭ ᱫᱟᱠᱚ ᱴᱮᱠᱴᱚᱨ ᱠᱚᱛᱮ ᱱᱟᱦᱟᱸᱜ᱾
ᱟᱪᱷᱟ᱾
ᱟᱫᱚ ᱫᱟᱜ ᱵᱟᱹᱱᱩᱜ-ᱟ ᱛᱚ ᱚᱱᱟ ᱠᱷᱟᱹᱛᱤᱨ ᱛᱮ ᱠᱟᱹᱢᱤ ᱠᱟᱡᱽ ᱠᱚᱦᱚᱸ ᱠᱤᱪᱷᱩ ᱴᱟᱜ ᱫᱚ ᱠᱚᱢ ᱧᱚᱜ ᱠᱚᱱᱟ᱾ ᱛᱚ ᱜᱚᱢᱠᱮ ᱢᱮᱱᱮᱜ ᱠᱟᱱ ᱛᱮᱦᱮᱱ ᱞᱤᱧ ᱟᱯᱮ ᱥᱮᱜ ᱫᱚ ᱪᱟᱥᱼᱵᱟᱥ ᱠᱚᱫᱚ ᱱᱟᱦᱟᱸᱜ ᱪᱮᱫ ᱱᱤᱭᱟᱹ ᱰᱟᱹᱝᱨᱤ ᱱᱟᱦᱮᱞ ᱛᱮ ᱥᱮᱼᱼ ᱴᱮᱠᱴᱚᱨ ᱛᱤᱜᱤ ᱯᱮᱼᱼ
ᱵᱟᱝ ᱜᱚᱝᱠᱮ ᱴᱮᱠᱴᱚᱨ ᱚᱱᱟ ᱴᱮᱠᱴᱟᱨ ᱛᱮᱜᱮ ᱪᱮᱫᱟᱜ ᱥᱮ ᱟᱞᱮ ᱫᱚ ᱱᱤᱛᱚᱜ ᱫᱚ ᱤᱭᱟᱹᱼᱼ ᱦᱩᱸ ᱥᱤᱡᱤᱱ ᱫᱚ ᱵᱚᱞᱮ ᱱᱮᱛᱟᱨ ᱫᱚ ᱱᱟᱦᱮᱞ ᱜᱮ ᱵᱟᱱᱩᱜᱼᱼ ᱟᱫᱚ ᱞᱟᱹᱭ ‌ᱜᱟᱱᱚᱜ-ᱟ ᱜᱚᱝᱠᱮ ᱱᱮᱛᱟᱨ ᱫᱚ᱾ ᱪᱟᱞᱟᱜ ᱠᱟᱱᱟ ᱴᱟᱠᱴᱟᱨ ᱛᱮᱜᱮ ᱪᱟᱞᱟᱜ ᱠᱟᱱᱟ
ᱦᱮᱸ ᱮᱱᱛᱮᱫ ᱡᱚᱛᱚ ᱦᱚᱲ ᱜᱮᱱᱟᱦᱟᱜ ᱚᱱᱟ ᱜᱚᱫᱤ ᱜᱮ ᱠᱚ
ᱦᱩᱸ᱾ ᱢᱮᱱᱟᱜ ᱟᱫᱚ ᱜᱚᱝᱠᱮ ᱡᱮ ᱦᱮᱛᱩ ᱢᱮᱱᱟᱜ ᱟᱠᱟᱫᱟ ᱡᱮ ᱦᱮᱛᱩ ᱵᱟᱝ ᱛᱟᱦᱮᱸ ᱞᱮᱠᱷᱟᱱ ᱫᱚ ᱦᱟᱸᱜ ᱟᱵᱚ ᱱᱟᱦᱮᱞ ᱠᱚᱛᱮ ᱜᱮ ᱠᱟᱢᱤᱼᱼ ᱟᱨ ᱟᱢ ᱞᱟᱜᱟᱣᱟ ᱥᱮᱵᱟ ᱟᱨ ᱛᱮᱦᱮᱱ ᱛᱩᱞᱩᱡ ᱫᱚ ᱪᱤᱫᱟᱜ ᱵᱩᱱᱼᱼ ᱟ ᱵᱩᱡᱩᱜ-ᱟᱵᱚᱱ᱾
ᱚ ᱦᱮᱸ ᱮᱢᱱᱤ ᱢᱟ ᱵᱚᱞᱮ ᱟᱸᱵᱩ ᱡᱟᱹᱥᱛᱤ ᱜᱤᱵᱚᱱ ᱠᱷᱟᱴᱟᱜ ᱠᱟᱱᱟ᱾
ᱦᱚᱸ᱾
ᱟᱫᱚ ᱵᱟᱭ ᱫᱟᱜ ᱵᱟᱲᱟ ᱞᱮᱠᱷᱟᱡ ᱜᱚᱝᱠᱮ ᱠᱟᱹᱢᱤ ᱠᱟᱡᱽ ᱠᱚᱫᱚ ᱱᱟᱦᱟᱸᱜ ᱟᱹᱣᱨᱤ ᱮᱦᱚᱵᱚᱜ-ᱟ᱾ ᱛᱚ ᱫᱟᱜ ᱵᱟᱲᱟ ᱞᱮᱠᱷᱟᱡ ᱜᱮ ᱛᱷᱚᱲᱟ ᱜᱟᱱ ᱠᱟᱹᱴᱤᱡ ᱮᱦᱚᱵᱚᱜᱼᱟ ᱦᱟᱸᱜ
ᱥᱚᱵᱡᱤ ᱪᱟᱥ ᱠᱚᱫᱚ ᱚᱠᱟᱞᱮᱠᱟ
ᱟᱞᱮᱥᱮᱫ ᱵᱚᱨᱛᱚᱢᱟᱱ ᱛᱮᱫᱚ ᱥᱚᱵᱡᱤ ᱪᱟᱥ ᱨᱮᱫᱚ ᱜᱚᱢᱠᱮ ᱚᱠᱟᱴᱟᱜ ᱥᱚᱵᱽᱡᱤ ᱦᱚᱸ ᱢᱟᱱᱮ ᱵᱟᱫ ᱫᱚ ᱵᱟᱹᱱᱩᱜᱼᱟ ᱡᱮ ᱵᱟᱝ ᱱᱤᱭᱟᱹ ᱴᱟᱜ ᱫᱚ ᱵᱟᱠᱚ ᱪᱟᱥᱟ ᱥᱮ ᱪᱮ ᱢᱟᱱᱮ ᱡᱚᱛᱚ ᱠᱤᱪᱷᱩ ᱪᱟᱥ ᱵᱟᱥ ᱫᱚ ᱡᱚᱛᱚ ᱢᱟᱱᱮ ᱯᱤᱴᱷᱟᱹ ᱠᱚᱦᱚᱸ ᱢᱮᱱᱟᱜ ᱜᱮᱭᱟ ᱟᱫᱚ ᱚᱱᱟ ᱠᱚᱛᱮ ᱟᱨ ᱫᱟᱜ ᱠᱚᱨᱮᱱᱟᱜ ᱦᱚᱸ ᱩᱱᱟᱹᱜ ᱤᱭᱟᱹ ᱫᱚ ᱵᱟᱹᱱᱩᱜᱼᱟ ᱛᱚ ᱛᱚ ᱢᱤᱫ ᱡᱚᱠᱷᱚᱱ ᱠᱷᱟᱹᱞᱤ ᱫᱟᱜ ᱠᱚᱨᱮᱱᱟᱜᱜ ᱛᱷᱚᱲᱟ ᱜᱟᱱ ᱤᱭᱟᱹ ᱦᱩᱜᱚᱜᱼᱟ ᱛᱚᱠᱷᱚᱱ ᱜᱮ ᱵᱟᱠᱷᱟᱱ ᱟᱨ ᱵᱟᱠᱷᱟᱡ ᱫᱚ ᱱᱟᱜ ᱱᱤᱭᱟᱹ ᱜᱷᱟᱹᱲᱤᱡ ᱛᱮᱫᱚ ᱟᱹᱞᱩ ᱯᱚᱴᱚᱞ ᱠᱚ ᱥᱮ ᱡᱟᱦᱟᱱᱟᱜ ᱢᱟᱹᱨᱤᱪᱼᱴᱟᱹᱨᱤᱪ ᱵᱮᱸᱜᱟᱲ ᱠᱚ ᱱᱟᱜ ᱚᱱᱟ ᱠᱚᱛᱮ ᱫᱚ ᱪᱟᱥᱵᱟᱥ ᱛᱮᱫᱚ ᱟᱹᱰᱤ ᱤᱭᱟᱹ ᱜᱮᱭᱟ
ᱟᱪᱪᱷᱟ
ᱟᱨ ᱛᱚᱠᱷᱚᱱ ᱫᱚ ᱵᱟᱝ ᱤᱭᱟᱹᱜ ᱠᱷᱟᱡ ᱫᱚ ᱱᱟᱦᱟᱜ ᱛᱷᱚᱲᱟ ᱜᱟᱱ ᱤᱭᱟᱹ ᱧᱚᱜᱚᱜᱼᱟ
ᱴᱷᱤᱠ
ᱜᱚᱨᱢᱤ ᱦᱚᱸ ᱟᱹᱰᱤ ᱜᱚᱨᱢᱤ ᱜᱮ ᱟᱹᱭᱠᱟᱹᱜ ᱠᱟᱱᱟ ᱵᱟᱝ ᱫᱚ ᱫᱟᱜ ᱦᱟᱹᱡᱩᱜ ᱵᱟᱝ ᱫᱚ ᱪᱮᱫ ᱦᱟᱸᱜ
ᱟᱞᱮ ᱥᱮᱫ ᱦᱚᱸ ᱜᱚᱝᱠᱮ ᱚᱱᱠᱟ ᱜᱮ ᱧᱮᱞᱚᱜ ᱠᱟᱱᱟ ᱫᱟᱜ ᱫᱟᱜ ᱜᱮ ᱧᱮᱞᱚᱜ
ᱚᱱᱟ ᱫᱚ ᱤᱭᱟᱹᱛᱮ, ᱦᱟᱸ ᱛᱟᱨᱯᱚᱨᱮ ᱜᱚᱢᱠᱮ ᱞᱟᱹᱭ ᱢᱮ
ᱠᱚᱫᱚ ᱚᱠᱟᱞᱮᱠᱟ
ᱦᱮᱸ ᱟᱞᱮ ᱥᱮᱜ‌ ᱥᱚᱵᱽᱡᱤ ᱪᱟᱥ ᱠᱚᱫᱚ ᱱᱟᱜ ᱠᱟᱹᱴᱤᱡ ᱦᱩᱭ ᱵᱟᱲᱟᱜ ᱜᱮᱭᱟ ᱥᱚᱵᱽᱡᱤ ᱴᱚᱵᱽᱡᱤ ᱠᱚᱫᱚ
ᱥᱟᱹᱵᱽ ᱪᱮᱫ ᱵᱚᱞᱛᱮ ᱫᱚ ᱪᱮᱫ ᱠᱚᱞᱤᱧ ᱞᱟᱹᱭᱟᱵᱤᱱᱟ ᱞᱟᱹᱭ ᱫᱚ ᱢᱟᱱᱮ ᱯᱨᱟᱭ ᱞᱮᱠᱟ ᱡᱚᱛᱚ ᱠᱤᱪᱷᱩ ᱜᱮ ᱱᱟᱦᱟᱜ ᱦᱩᱭᱩᱜᱼᱟ ᱠᱚᱢ ᱵᱮᱥᱤ ᱠᱟᱛᱮᱫ ᱟᱹᱞᱩ ᱡᱷᱤᱸᱜᱟᱹ ᱯᱚᱴᱚᱞ ᱦᱚᱭᱛᱮ
ᱦᱩᱸ
ᱟᱫᱚ ᱟᱹᱞᱩ ᱥᱤᱡᱤᱱ ᱢᱟ ᱱᱟᱦᱟᱜ ᱱᱤᱛᱚᱜ ᱢᱟ ᱪᱟᱵᱟᱭᱮᱱ ᱵᱤᱸᱜᱩᱲ ᱠᱷᱤᱨᱟᱹ ᱡᱚᱛᱚ ᱠᱤᱪᱷᱩ ᱟᱨ ᱠᱟᱹᱴᱤᱡ ᱟᱨ ᱠᱤᱪᱷᱩ ᱫᱤᱱ ᱯᱚᱨᱮ ᱫᱚ ᱱᱟᱦᱟᱜ ᱦᱟᱱᱮ ᱫᱟᱹᱞ ᱠᱚᱠᱚ ᱤᱭᱟᱹᱭᱟ
ᱦᱚᱲᱮᱡ ᱫᱟᱹᱞ ᱠᱚ ᱟᱨ ᱪᱮᱫ ᱠᱚ ᱫᱟᱹᱞ ᱠᱚ ᱱᱟᱦᱟᱜ ᱠᱚ ᱢᱮᱛᱟᱜᱼᱟ ᱨᱟᱢᱵᱽᱲᱟ ᱫᱟᱹᱞ ᱠᱚ ᱚᱱᱟ ᱠᱚᱠᱚ ᱮᱨᱼᱟ ᱱᱟᱜ
ᱛᱟᱞᱟ ᱜᱩᱠᱷᱟᱭ ᱟᱞᱤᱧ
ᱟᱪᱪᱷᱟ ᱟᱪᱪᱷᱟ ᱴᱷᱤᱠ ᱜᱮᱭᱟ ᱜᱚᱝᱠᱮ᱾
ᱞᱤᱧ ᱠᱚᱞ ᱟᱵᱤᱱ ᱠᱟᱱᱟ
ᱦᱮᱸ ᱢᱟ
ᱴᱷᱤᱦ ᱜᱮᱭᱟ